ᱦᱮᱸ ᱦᱮᱸ ᱡᱚᱦᱟᱨ ᱜᱮ ᱜᱚᱢᱠᱮ᱾
ᱦᱳᱭ ᱡᱚᱦᱟᱨ ᱜᱮ ᱱᱤᱛ ᱥᱟᱹᱜᱩᱱ ᱧᱤᱫᱟᱹ ᱨᱮ ᱥᱟᱹᱜᱩᱱ ᱡᱚᱦᱟᱨ ᱥᱟᱶᱛᱮ ᱥᱟᱹᱜᱩᱱ ᱫᱟᱨᱟᱢ᱾
ᱦᱮᱸ ᱦᱮᱸ ᱥᱟᱹᱜᱩᱱ ᱧᱤᱞᱟᱹ ᱥᱟᱹᱜᱩᱱ ᱧᱤᱫᱟᱹ᱾
ᱦᱳᱭ ᱛᱚᱵᱮ ᱜᱚᱝᱠᱮ ᱪᱮᱫ ᱞᱮᱠᱟ ᱢᱮᱱᱟᱜ ᱵᱮᱱᱟ ᱱᱟᱯᱟᱭ ᱵᱟᱲᱟ ᱜᱮᱭᱟ ᱵᱮᱱ ᱛᱚ?
ᱦᱮᱸ ᱱᱟᱯᱟᱭ ᱵᱟᱲᱟ ᱜᱮᱭᱟᱞᱤᱧ ᱟᱹᱵᱤᱱ ᱫᱚ?
ᱦᱳᱭ ᱟᱹᱞᱤᱧ ᱦᱚᱸ ᱱᱤᱛ ᱫᱷᱟᱹᱵᱤᱡ ᱫᱚ ᱵᱮᱥ ᱵᱟᱲᱟ ᱜᱮᱭᱟᱞᱤᱧ᱾ ᱟᱨ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ ᱵᱮᱥ ᱵᱮᱲᱟ ᱜᱮ?
ᱤᱧᱟᱹᱜ ᱚᱲᱟᱜ ᱠᱚᱨᱮ ᱦᱚᱸ ᱡᱚᱛᱚ ᱜᱮ ᱱᱟᱯᱟᱭ ᱵᱟᱲᱟ ᱜᱮ ᱢᱮᱱᱟᱜ ᱠᱚᱣᱟ ᱱᱟᱜ᱾
ᱟᱪᱪᱷᱟ
ᱦᱳᱭ ᱦᱳᱭ ᱟᱫᱚ ᱛᱮᱦᱮᱧᱟᱜ ᱴᱚᱯᱤᱠ ᱫᱚ᱾ ᱫᱤᱱᱟᱹᱢ ᱡᱤᱭᱚᱱ ᱠᱷᱟᱸᱰᱟᱣ ᱤᱫᱤ ᱠᱟᱛᱮᱜ ᱜᱮ ᱠᱟᱹᱴᱤᱡ ᱞᱟᱝ ᱜᱟᱯᱟᱞ ᱢᱟᱨᱟᱣ ᱧᱚᱜ ᱠᱚᱜᱼᱟ᱾ ᱡᱮ ᱫᱤᱱᱟᱹᱢ ᱡᱤᱭᱚᱱ ᱨᱮ ᱪᱮᱫ ᱞᱮᱠᱟ ᱠᱷᱟᱸᱰᱟᱣ ᱦᱩᱭᱩᱜᱼᱟ ᱪᱮᱫ ᱞᱮᱠᱟ ᱛᱟᱦᱮᱟᱸᱱ ᱦᱩᱭᱩᱜᱼᱟ᱾ ᱪᱤᱠᱟᱹᱛᱮ ᱱᱤᱡᱮᱨᱟᱜ ᱦᱚᱲᱢᱚ ᱵᱷᱟᱹᱜᱤ ᱫᱚᱦᱚᱭ ᱦᱩᱭᱩᱜᱼᱟ? ᱱᱚᱜ ᱱᱟ ᱤᱫᱤᱠᱟ ᱠᱟᱛᱮᱜ ᱜᱮ ᱢᱤᱫ ᱵᱟᱨ ᱠᱟᱛᱷᱟᱢ ᱞᱟᱹᱭ ᱧᱚᱜ ᱠᱮᱭᱟ᱾
ᱚ ᱦᱮᱸ ᱞᱤᱧ ᱞᱟᱹᱭᱫᱟ ᱟᱹ ᱫᱤᱱᱟᱹᱢ ᱫᱤᱱ ᱡᱤᱭᱚᱱ ᱠᱷᱟᱸᱰᱟᱣ ᱡᱟᱛᱮ ᱟᱵᱚ ᱱᱟᱯᱟᱭ ᱵᱚᱱ ᱛᱟᱦᱮᱱ ᱢᱟ ᱚᱱᱟ ᱞᱟᱹᱜᱤᱫ ᱤᱧ ᱚᱱᱟ ᱠᱚᱧ ᱞᱟᱹᱭᱫᱟ ᱱᱟᱥᱮᱭᱟᱜ᱾ ᱡᱮᱢᱚᱱ ᱚᱱᱠᱟ ᱥᱮᱛᱟᱜ ᱨᱮ ᱪᱟᱬ ᱧᱚᱜ ᱮᱢ ᱵᱮᱨᱮᱫᱟ, ᱪᱟᱨ ᱧᱚᱜ ᱵᱮᱨᱮᱫ ᱠᱟᱛᱮᱫ ᱫᱟᱹᱛᱟᱹᱱᱤ ᱯᱷᱟᱨᱪᱟᱭ ᱱᱟᱢ, ᱤᱛᱟᱹᱱᱤ ᱯᱷᱟᱨᱪᱟ ᱠᱟᱛᱮᱫ ᱟᱨ ᱚᱝᱠᱟ, ᱧᱩ ᱚᱣᱟᱨᱠ ᱢᱟᱱᱮ ᱫᱟᱹᱲ ᱫᱟᱹᱲᱟᱜ ᱠᱟᱱᱟ ᱥᱮᱛᱟᱜ ᱨᱮ ᱫᱟᱹᱲ ᱫᱟᱹᱲᱫᱟᱢ ᱦᱚᱲᱢᱚ ᱡᱟᱛᱮ ᱱᱟᱯᱟᱭ ᱛᱟᱦᱮᱱ ᱵᱮᱭᱟᱢ ᱠᱚᱢ, ᱵᱮᱭᱟᱢ ᱠᱚᱢ ᱠᱚᱨᱟᱣ ᱵᱟᱲᱟᱭᱮᱫᱟ ᱮᱸᱰᱮᱠᱟᱱ ᱦᱚᱲᱢᱚ ᱵᱟᱝ ᱵᱟᱹᱲᱤᱡᱚᱜᱼᱟ ᱥᱮ ᱱᱟᱯᱟᱭ ᱛᱟᱦᱮᱱᱟ᱾
ᱦᱳᱭ ᱦᱳᱭ᱾
ᱯᱟᱭᱨᱟᱜ ᱠᱚ ᱢᱟᱱᱮ ᱱᱟᱥᱮ ᱥᱟᱯᱷᱟᱥᱟᱹᱯᱷᱤ ᱯᱟᱭᱨᱟᱜ ᱦᱩᱭᱩᱜᱼᱟ᱾ ᱦᱚᱨᱚᱜ ᱵᱟᱸᱫᱮ ᱦᱚᱨᱚᱜ ᱵᱟᱸᱫᱮ ᱠᱚ ᱥᱟᱯᱟ ᱥᱟᱹᱯᱷᱤ ᱦᱚᱨᱚᱜ ᱵᱟᱸᱫᱮ ᱦᱩᱭᱩᱜᱼᱟ᱾ ᱱᱚᱝᱠᱟ ᱠᱟᱛᱮᱫ ᱱᱚᱝᱠᱟ ᱠᱟᱛᱮᱫ ᱟᱨᱚ ᱵᱷᱟᱜᱤ ᱤᱱᱟᱹ ᱠᱷᱟᱡ ᱵᱚᱱ ᱛᱟᱦᱮᱸ ᱫᱟᱲᱮᱭᱟᱜᱼᱟ᱾
ᱦᱮᱸ
ᱟᱵᱮᱱ ᱞᱮᱠᱟᱛᱮ ᱞᱟᱹᱭᱵᱮᱱ ᱥᱮ ᱪᱮᱫ ᱞᱮᱠᱟ ᱛᱟᱦᱮᱸ ᱞᱮᱱᱠᱷᱟᱱ ᱟᱨᱚ ᱱᱟᱯᱟᱭ ᱵᱷᱟᱜᱤᱜᱼᱟ?
ᱟᱪᱪᱷᱟ ᱟᱹᱞᱤᱧᱟᱜ ᱢᱚᱱᱮ ᱛᱮᱫᱚ ᱡᱮ ᱫᱤᱱᱟᱹᱢ ᱡᱤᱭᱚᱱ ᱠᱷᱟᱸᱰᱟᱣ ᱨᱮᱫᱚ ᱡᱮ ᱢᱤᱫᱴᱟᱝ ᱟᱨ ᱨᱩᱴᱤᱱ ᱞᱮᱠᱟ ᱢᱤᱫᱴᱟᱝ ᱵᱮᱱᱟᱣ ᱫᱚᱨ ᱠᱟᱨᱟ ᱥᱮ ᱚᱱᱟ ᱫᱚ ᱫᱤᱱᱟᱹᱢ ᱫᱤᱱ ᱜᱮ ᱠᱟᱹᱢᱤ ᱦᱩᱭᱩᱜᱼᱟ ᱡᱮᱢᱚᱱ ᱫᱚ ᱥᱮᱛᱟᱜ ᱨᱮ ᱞᱚᱜᱚᱱ ᱧᱚᱜ ᱵᱮᱨᱮᱫ ᱠᱟᱛᱮᱫ ᱛᱟᱲᱟᱢᱟᱢ ᱵᱟᱝᱠᱷᱟᱱ ᱠᱤᱪᱷᱩᱴᱟᱜ ᱫᱟᱹᱲᱟ, ᱦᱩᱸ ᱛᱟᱯᱚᱨᱮ ᱛᱩᱯᱩ ᱵᱟᱲᱟ ᱠᱟᱛᱮᱫ ᱢᱟᱱᱮ ᱵᱷᱟᱹᱜᱤ ᱴᱷᱤᱠ ᱫᱤᱱᱟᱹᱢ ᱫᱤᱱ ᱦᱤᱞᱳᱜ ᱜᱮ ᱛᱩᱯᱩ ᱵᱟᱲᱟ ᱦᱩᱭᱩᱜᱼᱟ᱾ ᱛᱟᱨᱯᱚᱨᱮ ᱵᱷᱟᱹᱜᱤ ᱡᱚᱢᱼ ᱧᱩ ᱦᱩᱭᱩᱜᱼᱟ ᱡᱮᱢᱚᱱ ᱫᱚ ᱠᱟᱭᱨᱟ ᱠᱚ ᱵᱮᱞᱮ ᱠᱚ, ᱥᱮ ᱟᱯᱮᱞ ᱠᱚ, ᱡᱟᱦᱟᱸ ᱨᱮᱫᱚ ᱡᱟᱹᱥᱛᱤ ᱯᱨᱳᱚᱴᱤᱱ ᱛᱟᱦᱮᱱᱟ᱾ ᱟᱨ ᱚᱱᱠᱟᱱᱟᱜ ᱦᱚᱸ ᱡᱟᱹᱥᱛᱤ ᱡᱚᱢ ᱵᱟᱭ ᱜᱟᱱᱚᱜᱼᱟ ᱡᱟᱦᱟᱸᱨᱮ ᱡᱟᱹᱥᱛᱤ ᱥᱩᱱᱩᱢ ᱛᱟᱦᱮᱱᱟ᱾ ᱡᱮᱢᱚᱱ ᱮ ᱥᱩᱱᱩᱢ ᱠᱚ ᱛᱟᱦᱮᱱ ᱜᱮᱭᱟ ᱛᱚ ᱢᱤᱼᱢᱤᱫ ᱢᱤᱫ ᱴᱟᱝ ᱡᱤᱱᱤᱥ ᱨᱮ ᱡᱮᱢᱚᱱ ᱪᱷᱟᱸᱠᱟᱣᱛᱮ ᱡᱟᱹᱥᱛᱤ ᱡᱚᱢᱟᱠᱚ᱾ ᱦᱳᱭ ᱥᱮ ᱚᱱᱟ ᱨᱮᱫᱚ ᱡᱟᱹᱥᱛᱤ ᱡᱚᱢ ᱵᱟᱭ ᱜᱟᱱᱚᱜᱼᱟ ᱚᱱᱟ ᱫᱚ ᱵᱟᱭ ᱞᱟᱡ ᱵᱟᱭ ᱞᱟᱡ ᱨᱮ ᱢᱟᱱᱮ ᱵᱷᱟᱜᱤ ᱛᱮ ᱵᱟᱝᱟ ᱦᱚᱲᱢᱚ ᱵᱚᱨᱛᱤ ᱠᱟᱛᱮ, ᱛᱟᱯᱚᱨᱮ ᱚᱱᱠᱟ ᱧᱮᱞ ᱠᱷᱟᱱ ᱫᱚ ᱡᱮᱢᱚᱱ ᱡᱟᱹᱥᱛᱤ ᱢᱚᱵᱟᱭᱤᱞ ᱤᱫᱤ ᱠᱟᱛᱮ ᱧᱮᱞ ᱵᱟᱭ ᱜᱟᱱᱚᱜᱼᱟ᱾ ᱚᱱᱟ ᱵᱟᱫ ᱠᱟᱛᱮ ᱠᱤᱪᱷᱩ ᱴᱟᱭᱤᱢ ᱵᱟᱧᱪᱟᱣ ᱠᱟᱛᱮ ᱡᱮᱢᱚᱱ ᱚᱞᱚᱜ ᱯᱟᱲᱦᱟᱣ ᱦᱩᱭᱩᱜᱼᱟ᱾ ᱟᱨ ᱵᱟᱝ ᱠᱤ ᱚᱱᱠᱟ ᱡᱟᱦᱱᱟᱜ ᱜᱮ ᱥᱮᱬᱟ ᱦᱮᱸ ᱡᱟᱦᱟᱸᱱᱟᱜ ᱥᱮᱬᱟ ᱦᱩᱭᱩᱜᱼᱟ᱾ ᱩᱸ ᱛᱟᱯᱚᱨᱮ ᱚᱱᱠᱟ ᱫᱤᱱᱟᱹᱢ ᱫᱤᱱ ᱫᱚ ᱚᱱᱮ ᱫᱟᱬᱟ ᱠᱚ ᱩᱰᱩᱠ ᱦᱩᱭᱩᱜᱼᱟ, ᱵᱟᱦᱨᱮ ᱥᱮᱫ ᱵᱟᱝᱠᱷᱟᱱ ᱚᱱᱠᱟ ᱫᱟᱬᱟᱱ ᱪᱟᱞᱟᱜ ᱦᱩᱭᱩᱜᱼᱟ ᱡᱟᱛᱮ ᱢᱚᱱᱮ ᱡᱤᱣᱤ ᱠᱚ ᱵᱷᱟᱹᱜᱤ ᱛᱟᱦᱮᱱ ᱢᱟ᱾ ᱡᱟᱛᱮ ᱚᱱᱠᱟ ᱴᱮᱱᱥᱚᱱ ᱟᱞᱚ ᱛᱟᱦᱮᱱ ᱢᱟ ᱡᱟᱦᱟᱱᱟᱜ ᱤᱫᱤ ᱠᱟᱛᱮ ᱦᱮᱸᱥᱮ᱾
ᱦᱮᱸ
ᱦᱳᱭ ᱟᱨ ᱠᱤᱪᱷᱩ ᱠᱤᱪᱷᱩ ᱚᱠᱛᱚ ᱫᱚ ᱜᱷᱟᱨᱚᱸᱡᱽ ᱥᱟᱞᱟᱜ ᱦᱚᱸ ᱛᱟᱦᱮᱸᱟᱸ ᱦᱩᱭᱩᱜ ᱜᱮᱭᱟ ᱤᱱᱟᱹ ᱠᱷᱟᱱ ᱫᱚ, ᱜᱸᱷᱟᱨᱚᱸᱡᱽ ᱠᱚ ᱡᱮᱢᱚᱱ ᱚᱲᱟᱜ ᱦᱚᱲ ᱠᱚ ᱥᱟᱞᱟᱜ ᱚᱠᱛᱚ ᱠᱷᱟᱸᱰᱟᱣ ᱦᱩᱭᱩᱜᱼᱟ᱾ ᱤᱱᱟᱹᱠᱷᱟᱱ ᱫᱚ ᱱᱟᱯᱟᱭᱛᱮ ᱟᱫᱚ ᱢᱚᱱᱮ ᱡᱤᱣᱤ ᱠᱚ ᱵᱷᱟᱹᱜᱮ ᱵᱩᱡᱷᱟᱹᱜᱼᱟ ᱦᱮᱸᱥᱮ᱾
ᱦᱮᱸ
ᱦᱳᱭ ᱦᱳᱭ
ᱚᱱᱟ ᱥᱮᱛᱟᱜ ᱠᱚᱨᱮ ᱡᱩᱚᱫᱤ ᱟᱨᱦᱚ ᱱᱚᱝᱠᱟᱢ ᱡᱚᱢ ᱫᱟᱲᱤᱭᱟᱜᱼᱟ ᱪᱷᱚᱞᱟ ᱜᱩᱲ ᱫᱟᱜ ᱪᱷᱚᱞᱟ ᱟᱛᱮᱫ ᱦᱩᱸ ᱠᱤᱥᱢᱤᱥ ᱠᱚ ᱮᱛᱮ ᱠᱤᱥᱢᱤᱥ ᱠᱚ ᱟᱛᱮ ᱟᱨᱚ ᱚᱱᱟ ᱥᱮᱛᱟᱜ ᱨᱮ ᱥᱮᱛᱟᱜ ᱨᱮ ᱡᱟᱛᱮᱢ ᱫᱟᱹᱲ ᱵᱟᱲᱟᱣᱟᱫᱟ ᱚᱱᱟᱠᱚ ᱦᱮᱡ ᱠᱟᱛᱮᱜ ᱟᱯᱮᱞ ᱠᱟᱭᱨᱟ ᱠᱚ ᱡᱚᱫᱤᱢ ᱧᱩ ᱡᱚᱢ ᱫᱟᱲᱮᱭᱟᱜᱼᱟ ᱟᱨᱦᱚ ᱱᱟᱯᱟᱭ ᱵᱷᱟᱜᱤ ᱢᱚᱱᱮᱨᱮ ᱟᱨᱚ ᱫᱟᱲᱮ ᱠᱚ ᱥᱟᱨᱥᱟᱜᱼᱟ ᱚᱱᱟ ᱛᱮ ᱠᱷᱟᱡ ᱫᱚ ᱵᱷᱟᱜᱤ ᱧᱚᱜ
ᱦᱳᱭ ᱦᱳᱭ ᱚᱱᱟ ᱠᱚᱛᱮ ᱫᱚ ᱡᱚᱢ ᱞᱮᱠᱷᱟᱡ ᱫᱟᱲᱮ ᱥᱟᱨᱥᱟᱣᱜᱼᱟ
ᱦᱩᱸ ᱟᱹᱰᱤ ᱞᱟᱹᱠᱛᱤ ᱠᱟᱱᱟ ᱚᱱᱟ ᱠᱚᱫᱚ
ᱦᱮᱸ
ᱟᱲᱟᱜ ᱥᱟᱠᱟᱢ ᱠᱚᱦᱚᱸ ᱚᱱᱟ ᱠᱚᱦᱚᱸ ᱵᱷᱟᱜᱤ ᱡᱤᱱᱤᱥ ᱠᱟᱱ ᱜᱮᱭᱟ ᱚᱱᱟᱦᱚᱸ ᱨᱟᱱ ᱞᱮᱠᱟᱭ ᱠᱟᱹᱢᱤᱭᱟ ᱟᱲᱟᱜ ᱥᱟᱠᱟᱢ ᱠᱚᱦᱚᱸ ᱟᱫᱚ ᱦᱟᱱᱟ ᱠᱚᱫᱚ ᱦᱟᱱᱟ ᱠᱚᱫᱚ ᱥᱮᱛᱟᱜ ᱵᱮᱨ ᱜᱮ ᱧᱤᱨ ᱯᱚᱨᱮ ᱜᱮ ᱡᱚᱢ ᱫᱚ ᱱᱟᱣᱟ ᱠᱚᱫᱚ ᱯᱚᱨᱮ ᱛᱮ ᱫᱚᱢ ᱡᱚᱢ ᱫᱟᱲᱮᱭᱟᱜᱼᱟ ᱫᱟᱜ ᱢᱟᱹᱲᱤ ᱫᱟᱠᱟ ᱦᱚᱸ ᱡᱚᱢ ᱫᱟᱲᱮᱭᱟᱜᱼᱟ ᱯᱚᱨᱮ ᱛᱮᱫᱚ ᱚᱱᱟ ᱠᱚᱫᱚ ᱦᱩᱸ ᱦᱩᱸ
ᱚ ᱟᱨ ᱫᱤᱱᱟᱹᱢ ᱡᱤᱭᱚᱱ ᱫᱚ ᱧᱮᱞ ᱞᱮᱠᱷᱟᱱ ᱫᱚ ᱫᱤᱱᱟᱹᱢ ᱵᱟᱨᱦᱮ ᱫᱟᱲᱟᱱ ᱦᱚᱸ ᱩᱰᱩᱠ ᱪᱟᱞᱟᱣ ᱦᱩᱭᱩᱜ ᱜᱮᱭᱟ
ᱥᱮ ᱵᱟᱝᱟ ᱦᱮᱸ ᱡᱮᱢᱚᱱ ᱢᱚᱱᱮ ᱢᱤ ᱫᱤᱱ ᱫᱤᱱ ᱫᱤᱱᱟᱹᱢ ᱦᱤᱞᱳᱜ ᱫᱚ ᱢᱚᱱᱮ ᱛᱚ ᱴᱷᱤᱠ ᱫᱚ ᱵᱟᱭ ᱛᱟᱦᱮᱱᱟ ᱛᱚ ᱚᱠᱟ ᱥᱚᱢᱚᱭ ᱫᱚ ᱟᱹᱲᱤᱥ ᱧᱚᱜ ᱵᱩᱡᱷᱟᱹᱜ ᱜᱮᱭᱟ ᱚᱠᱟ ᱥᱚᱢᱚᱭ ᱫᱚ ᱞᱟᱸᱜᱟ ᱠᱚᱦᱚᱸ ᱵᱩᱡᱷᱟᱹᱜ ᱜᱮᱭᱟ ᱚᱱᱟ ᱠᱷᱟᱹᱛᱤᱨ ᱛᱮ ᱦᱮᱸ ᱢᱚᱱᱮ ᱡᱤᱣᱤ ᱠᱚ ᱵᱷᱟᱜᱤ ᱫᱚᱦᱚᱭ ᱞᱟᱹᱜᱤᱫ ᱢᱟᱱᱮ ᱵᱷᱟᱜᱤ ᱵᱷᱟᱜᱤ ᱡᱟᱭᱜᱟ ᱪᱟᱞᱟᱣ ᱦᱩᱭᱩᱜᱼᱟ ᱦᱮᱸᱥᱮ ᱡᱟᱛᱮ ᱚᱱᱠᱟ ᱪᱚᱨᱚᱠ ᱧᱚᱜ ᱡᱟᱭᱜᱟ ᱛᱟᱦᱮᱱ ᱨᱮ ᱡᱮᱢᱚᱱ ᱵᱷᱟᱜᱮ ᱵᱩᱡᱷᱟᱹᱜ ᱢᱟ ᱧᱮᱞ ᱛᱮᱦᱚᱸ ᱢᱚᱱᱮ ᱠᱚ ᱨᱮᱭᱟᱲ ᱧᱚᱜ ᱵᱩᱡᱷᱟᱹᱜ ᱢᱟ ᱦᱳᱭ
ᱤᱱᱠᱟᱱ ᱢᱟᱱᱮ ᱫᱟᱜ ᱞᱮᱠᱟᱱ ᱡᱟᱭᱜᱟ ᱴᱷᱮᱱᱟᱜ ᱡᱩᱫᱤᱢ ᱪᱟᱞᱟᱜᱼᱟ ᱟᱨ ᱱᱚᱰᱮ ᱠᱷᱟᱡ ᱫᱚ ᱱᱟᱥᱮᱭᱟᱜ ᱦᱚᱭ ᱦᱤᱥᱤᱫ ᱦᱚᱸ ᱟᱨᱚ ᱱᱟᱯᱟᱭ ᱵᱩᱡᱩᱜᱼᱟ ᱚᱱᱠᱟᱱ ᱡᱟᱭᱜᱟ ᱨᱮᱫᱚ ᱟᱨᱚ ᱵᱷᱟᱜᱤ ᱵᱩᱡᱩᱜ ᱛᱮ ᱚᱱᱠᱟᱱ ᱡᱟᱭᱜᱟ ᱨᱮᱜᱮ ᱪᱟᱞᱟᱜ ᱵᱷᱟᱜᱤ ᱩᱪᱤᱛ ᱠᱟᱱᱟ
ᱦᱳᱭ ᱦᱳᱭ ᱦᱳᱭ
ᱦᱩᱸ
ᱱᱚᱝᱠᱟᱱ ᱡᱟᱭᱜᱟ ᱨᱮ ᱵᱷᱟᱜᱮ ᱩᱪᱤᱛ ᱛᱟᱦᱮᱸ ᱠᱟᱱᱟ ᱟᱨ ᱡᱟᱦᱟᱸ ᱡᱮᱢᱚᱱ ᱵᱩᱨᱩ ᱴᱚᱴᱷᱟ ᱠᱚᱨᱮ ᱚᱱᱟ ᱠᱚᱨ ᱫᱚ ᱧᱮᱞᱡᱚᱝ ᱛᱮᱦᱚᱸ ᱵᱷᱟᱹᱜᱤ ᱵᱩᱡᱷᱟᱹᱜᱼᱟ ᱟᱨ ᱦᱚᱭ ᱦᱤᱸᱥᱤᱫ ᱦᱚᱸ ᱵᱷᱟᱹᱜᱤ ᱨᱮᱭᱟᱲ ᱜᱮ ᱦᱤᱡᱩᱜᱼᱟ
ᱥᱮᱛᱟᱜ ᱵᱮᱨ ᱟᱨ ᱚᱱᱟ ᱟᱹᱭᱩᱵ ᱵᱮᱨ ᱦᱚᱸ ᱢᱤᱫ ᱜᱷᱟᱹᱲᱤᱢ ᱫᱟᱲᱟ ᱵᱟᱲᱟᱭᱮᱫᱟ ᱥᱮᱢ ᱧᱤᱨ ᱮᱫᱟ ᱟᱨᱚᱢ ᱵᱚᱞ ᱠᱚᱢ ᱠᱷᱮᱞ ᱵᱚᱞ ᱠᱚᱢ ᱠᱷᱮᱞ ᱫᱟᱲᱮᱭᱟᱜᱼᱟ ᱚᱱᱠᱟ ᱠᱷᱟᱡ ᱫᱚ ᱟᱨᱦᱚᱸ ᱵᱮᱥ ᱟᱨᱚ ᱦᱚᱲᱢᱚ ᱱᱟᱯᱟᱭ ᱛᱟᱦᱮᱱ ᱱᱟᱯᱟᱭ ᱦᱩᱸ
ᱮᱠᱫᱚᱢ ᱮᱠᱫᱚᱢ ᱟᱹᱰᱤ ᱡᱚᱛᱷᱟᱛ ᱠᱟᱛᱷᱟ ᱮᱢ ᱞᱟᱹᱭ ᱠᱟᱜᱼᱟ ᱦᱟᱸᱜ
ᱦᱳᱭ ᱟᱨᱚ ᱥᱳᱢᱟᱹᱭ ᱨᱮ ᱚᱞᱚᱜ ᱯᱟᱲᱦᱟᱣ ᱦᱚᱸ ᱚᱱᱟ ᱠᱚᱦᱚᱸ ᱡᱟᱨᱩᱲ ᱠᱟᱱ ᱜᱮᱭᱟ ᱚᱞᱚᱜ ᱯᱟᱲᱦᱟᱣ ᱵᱟᱝᱠᱷᱟᱱ ᱥᱤᱠᱱᱟᱹᱛ ᱵᱟᱝᱵᱚᱱ ᱞᱟᱦᱟ ᱫᱟᱲᱮᱭᱟᱜᱼᱟ ᱥᱮ ᱚᱱᱟᱛᱮ ᱚᱞᱚᱜ ᱯᱟᱲᱦᱟᱜ ᱫᱚ ᱟᱹᱰᱤ ᱡᱟᱹᱨᱩᱲ ᱠᱟᱱ ᱜᱮᱭᱟ ᱚᱱᱟ ᱦᱚᱸ ᱦᱩᱸ
ᱦᱮᱸ ᱚᱞᱚᱜ ᱯᱟᱲᱦᱟᱜ ᱢᱟᱥᱮ ᱡᱟᱹᱨᱩᱲ ᱠᱟᱱ ᱜᱮᱭᱟ ᱟᱨ ᱡᱟᱹᱥᱛᱤ ᱢᱳᱵᱟᱭᱤᱞ ᱦᱚᱸ ᱤᱭᱩᱡ ᱵᱟᱭ ᱜᱟᱱᱚᱜᱼᱟ ᱵᱮᱵᱚᱦᱟᱨ ᱵᱟᱭ ᱜᱟᱱᱚᱜᱼᱟ ᱦᱮᱸ ᱥᱮ
ᱦᱳᱭ ᱦᱮᱸ ᱚᱱᱟ ᱵᱚᱞᱮᱛ ᱦᱩᱸ ᱞᱟᱹᱭ ᱵᱮᱱ ᱞᱟᱹᱭ
ᱱᱮᱛᱟᱨ ᱢᱟ ᱡᱟᱹᱥᱛᱤ ᱧᱮᱞᱚᱜ ᱠᱟᱱᱟ ᱡᱮ ᱠᱟᱹᱴᱤᱡ ᱠᱟᱹᱴᱤᱡ ᱠᱷᱚᱱᱱᱜᱮ ᱢᱟᱱᱮ ᱡᱟᱹᱥᱛᱤ ᱢᱳᱵᱟᱭᱤᱞ ᱨᱮᱠᱚ ᱥᱟᱵ ᱦᱚᱪᱚᱭᱮᱫ ᱠᱚᱣᱟ ᱧᱮᱞ ᱦᱚᱪᱚᱭᱮᱫ ᱠᱚᱣᱟ ᱠᱚ ᱢᱟᱱᱮ ᱟᱠᱚᱣᱟᱜ ᱦᱚᱲᱢᱚ ᱠᱚ ᱤᱫᱤ ᱠᱟᱛᱮᱫ ᱵᱟᱠᱚ ᱤᱫᱤ ᱦᱚᱪᱚᱭᱮᱫ ᱠᱚᱣᱟ ᱢᱟᱱᱮ ᱚᱠᱟ ᱞᱮᱠᱟᱛᱮ ᱦᱚᱲᱢᱚ ᱵᱷᱟᱹᱜᱤ ᱫᱚᱦᱚ ᱦᱩᱭᱩᱜᱼᱟ ᱚᱱᱟ ᱵᱟᱝ ᱚᱱᱟ ᱫᱚ ᱵᱟᱠᱚ ᱥᱮᱬᱟ ᱟᱠᱚ ᱠᱟᱱᱟ ᱦᱮᱸᱥᱮ
ᱚ ᱡᱟᱥ ᱤᱧ ᱢᱟᱱᱮ ᱡᱟᱹᱥᱛᱤ ᱡᱩᱫᱤ ᱟᱨᱚ ᱯᱷᱩᱱ ᱢᱟᱱᱮ ᱚᱱᱠᱟᱢ ᱵᱮᱣᱦᱟᱨᱟ ᱧᱮᱞ ᱛᱮ ᱚᱱᱮ ᱦᱩᱰᱤᱧ ᱠᱷᱚᱡ ᱢᱟᱱᱮ ᱡᱩᱫᱤᱢ ᱧᱮᱞ ᱦᱮᱣᱟ᱾ ᱢᱮᱫ ᱨᱮᱱᱟᱜ ᱢᱮᱫ ᱨᱮᱱᱟᱜ ᱯᱟᱣᱟᱨ ᱠᱚ ᱢᱟᱱᱮᱭ ᱠᱚᱢ-ᱟ ᱵᱚᱦᱚᱜ ᱨᱮᱱᱟᱜ ᱵᱚᱦᱚᱜ ᱨᱮ ᱢᱟᱱᱮ ᱫᱷᱟᱨᱚᱱᱟ ᱠᱚᱦᱚᱸ ᱮᱴᱟᱜ ᱜᱮ ᱦᱤᱡᱩᱜ-ᱟ ᱢᱟᱱᱮ ᱢᱚᱱᱮ ᱮᱴᱟᱜ ᱡᱤᱱᱤᱥ ᱛᱮᱫᱚ ᱟᱫᱚ ᱵᱟᱢ ᱥᱮᱱ ᱫᱟᱲᱮᱭᱟᱜ-ᱟ ᱡᱮᱧ ᱯᱟᱲᱦᱟᱜ-ᱟ ᱥᱮ ᱪᱮᱫ᱾ ᱚᱱᱠᱟ ᱦᱚᱸ ᱩᱭᱦᱟᱹᱨ ᱵᱷᱟᱵᱽ ᱩᱭᱦᱟᱹᱨ ᱵᱷᱟᱵᱽᱱᱟ ᱠᱚᱭ ᱪᱟᱵᱟᱭᱟ ᱥᱮ ᱥᱮᱛᱟᱜ ᱨᱮ ᱤᱧ-ᱤᱧ ᱡᱤᱨᱟᱹᱜᱼᱟ᱾ ᱚᱱ ᱠᱟ ᱱᱟᱜ ᱩᱭᱦᱟᱹᱨ ᱵᱷᱟᱵᱽᱱᱟ ᱠᱚᱭ ᱪᱟᱵᱟᱭᱟ ᱚᱱᱟ ᱛᱮ ᱩᱱᱟᱹᱜ ᱵᱟᱝ ᱵᱮᱣᱟᱨ᱾ ᱵᱮᱵᱷᱟᱨ ᱜᱮ ᱵᱮᱥᱤ ᱫᱚ ᱴᱷᱤᱠ-ᱟ ᱵᱮᱵᱦᱟᱨ ᱢᱮ᱾ ᱚᱞᱚᱜ ᱪᱮᱫ ᱞᱮᱠᱟ ᱛᱤᱧ ᱚᱞᱚᱜ-ᱟ ᱚᱱᱟᱨᱮ ᱵᱮᱣᱦᱟᱨ ᱢᱮ ᱟᱨᱚ᱾ ᱪᱮᱫ ᱞᱮᱠᱟ ᱛᱮ ᱵᱮᱭᱟᱢ ᱠᱚ ᱤᱭᱟᱹᱭ ᱦᱩᱭᱩᱜ-ᱟ ᱚᱱᱟ ᱠᱚ᱾ ᱧᱮᱞ ᱢᱮ ᱚᱱᱟ ᱠᱷᱟᱡ ᱫᱚ ᱱᱟᱯᱟᱭᱚᱜ-ᱟ ᱵᱟᱹᱲᱤᱡ ᱵᱟᱢ ᱵᱮᱵᱦᱟᱨ
ᱚᱱᱠᱟ ᱛᱮ ᱜᱮ ᱟᱫᱚ ᱡᱟᱹᱥᱛᱤ ᱡᱩᱫᱤ ᱢᱳᱵᱟᱭᱤᱞ ᱦᱚᱸᱢ ᱜᱷᱟᱴᱟᱣᱟ ᱧᱮᱞᱚᱜ-ᱟ ᱵᱟᱹᱭ ᱵᱟᱹᱭ ᱛᱮ ᱱᱤᱡᱮᱨᱟᱜ ᱦᱚᱲᱢᱚ ᱦᱚᱸ ᱫᱩᱨᱵᱚᱞᱚᱜ-ᱟ ᱟᱨ ᱡᱟᱦᱟᱱ᱾ ᱠᱟᱹᱢᱤ ᱠᱚᱨᱮ ᱦᱚᱸ ᱢᱚᱱᱮ ᱵᱟᱭ ᱞᱟᱜᱟ ᱟᱣ ᱡᱮ ᱱᱚᱣᱟ ᱤᱫᱤ ᱠᱟᱛᱮ ᱤᱧ ᱥᱮᱲᱟᱭᱟᱸ ᱦᱮᱸ ᱚᱱᱟ ᱢᱤᱫ ᱵᱟᱨ ᱫᱷᱟᱣ ᱧᱮᱞ ᱵᱟᱲᱟᱣ ᱜᱟᱫᱟ ᱟᱫᱚ ᱟᱹᱲᱤᱥ ᱜᱮᱢ ᱵᱩᱡᱷᱟᱹᱣᱟ ᱦᱟ. ᱴ ᱵᱟᱹᱧ ᱧᱮᱞᱟ ᱠᱟ ᱢᱚᱱᱮ ᱢᱤᱫᱴᱟᱝ ᱟᱹᱲᱤᱥ ᱦᱤᱡ ᱟᱢᱟᱜ ᱢᱚᱱᱮ ᱨᱮ ᱦᱮᱸᱥᱮ ᱚᱱᱟ ᱠᱷᱟᱹᱛᱤᱨ ᱦᱮᱸ
ᱩᱱ ᱦᱚᱸ ᱵᱟᱝ ᱠᱟᱹᱢᱤ ᱥᱟᱱᱟᱢᱟ ᱢᱮᱱᱟ ᱦᱟᱯᱮᱩᱭ ᱟᱨ ᱦᱚᱸ ᱱᱟᱥᱮ ᱭᱟᱜ ᱯᱷᱩᱱ ᱜᱤᱧ ᱧᱮᱞ ᱞᱟᱭᱜᱮ
ᱚᱱᱟ ᱜᱮ ᱦᱮᱸ ᱦᱮᱸ
ᱦᱩᱸ ᱚᱱᱠᱟ ᱟᱛᱮᱜ ᱧᱮᱞ ᱠᱚ ᱵᱟᱝ ᱥᱟᱱᱟᱣᱟ ᱟᱫᱚ ᱵᱟᱝ ᱠᱟᱹᱢᱤ ᱠᱚ ᱟᱫᱚ ᱵᱟᱝ ᱥᱟᱱᱟᱣ
ᱢᱳᱵᱟᱭᱤᱞ ᱦᱚᱸ ᱧᱮᱞ ᱫᱚᱨᱠᱟᱨ ᱡᱟᱦᱟᱸ ᱫᱚ ᱚᱱᱟ ᱠᱟᱹᱢᱤ ᱨᱮᱱᱟᱜ ᱡᱤᱱᱤᱥ ᱧᱮᱞ ᱦᱩᱭᱩᱜ-ᱟ ᱦᱮᱸᱥᱮ ᱚᱱᱟ ᱠᱷᱚᱱ ᱵᱟᱲᱛᱤ ᱛᱤ ᱫᱚ ᱵᱟᱭ ᱧᱮᱞ ᱦᱩᱭᱩᱜ-ᱟ ᱡᱚᱛᱚ ᱠᱷᱚᱱ ᱡᱚᱛᱚ ᱠᱷᱚᱱ ᱫᱚ ᱫᱚᱨᱠᱟᱨᱟᱜ ᱫᱚ ᱦᱩᱭᱩᱜ ᱠᱟᱱᱟ ᱟᱢᱟᱜ ᱦᱚᱲᱢᱚ ᱪᱤᱠᱟᱹ ᱛᱮ ᱵᱷᱟᱹᱜᱤᱢ ᱫᱚᱜ ᱭᱟ ᱱᱟᱯᱟᱭᱮᱢ ᱫᱚᱦᱚᱭᱟ ᱫᱤᱱᱟᱹᱢ ᱡᱤᱭᱚᱱ ᱡᱟᱛᱮ ᱵᱷᱟᱹᱜᱤ ᱛᱟᱦᱮᱱ ᱦᱩᱭᱩᱜ ᱛᱟᱢᱟ ᱡᱟᱛᱮ ᱥᱮ ᱡᱟᱹᱥᱛᱤ ᱵᱚᱭᱚᱥ ᱠᱚ ᱦᱩᱭ ᱤᱫᱤ ᱞᱮᱱᱠᱷᱟᱱ᱾ ᱟ ᱦᱮᱸ ᱡᱟᱛᱮ ᱞᱚᱜᱚᱱ ᱧᱚᱜ ᱨᱩᱣᱟᱹ ᱦᱟᱹᱥᱩ ᱠᱚ ᱟᱞᱚ ᱧᱟᱢ ᱜᱚᱫ ᱢᱮᱢᱟ ᱦᱮᱸᱥᱮ᱾
ᱦᱚᱲᱢᱚ ᱱᱟᱯᱟᱭᱮᱢ ᱫᱚᱦᱚ ᱞᱮᱣ ᱠᱷᱟ ᱦᱚᱲᱢᱚ ᱢᱟᱱᱮ ᱱᱟᱯᱟᱭᱮᱢ ᱫᱚᱦᱚ ᱠᱟ ᱥᱮ ᱵᱟᱹᱲᱛᱤ ᱫᱤᱱᱮᱢ ᱵᱟᱧᱪᱟᱣ ᱦᱚᱸᱢ ᱫᱟᱲᱮᱭᱟᱜ-ᱟ᱾ ᱢᱟᱱᱮ ᱚᱠᱛᱚ ᱚᱠᱛᱚ ᱠᱟᱹᱢᱤ ᱦᱩᱭᱩᱜ ᱛᱟᱢᱟ ᱥᱮᱛᱟᱜ ᱨᱮ ᱡᱮᱢᱚᱱ ᱚᱱᱠᱟᱜᱮᱢ ᱵᱮᱨᱮᱫ ᱟᱢ ᱠᱟᱹᱢᱤᱭᱟᱢ ᱡᱚᱢ ᱦᱚᱸ ᱚᱱᱠᱟ ᱜᱮ ᱡᱚᱢ ᱦᱩᱭᱩᱜ ᱛᱟᱢᱟ᱾ ᱛᱚ ᱨᱮ ᱧᱤᱫᱟᱹ ᱡᱟᱹᱜ ᱡᱟᱹᱜ ᱡᱟᱹᱯᱤᱫ ᱦᱚᱸ ᱵᱤᱥᱤ ᱵᱟᱝ ᱵᱮᱸᱜᱮᱫ ᱠᱟᱛᱮᱫ ᱧᱤᱫᱟᱹ ᱦᱚᱸ ᱥᱚᱢᱟᱹᱭ ᱨᱮ ᱡᱟᱹᱯᱤᱫ ᱦᱩᱭᱩᱜ-ᱟ᱾ ᱱᱚᱣᱟ ᱥᱚᱢᱚᱭ ᱥᱢᱚᱭ ᱥᱟᱶᱛᱮ ᱪᱟᱞᱟᱜ ᱦᱩᱭᱩ-ᱟ ᱤᱱᱟᱹ ᱠᱷᱟᱡ ᱫᱚ ᱟᱵᱚ ᱦᱚᱲᱢᱚ ᱱᱟᱯᱟᱭ ᱛᱟᱦᱮᱱ ᱛᱟᱵᱚᱱᱟ᱾
ᱦᱳᱭᱼᱦᱳᱭ ᱚᱠᱛᱚ ᱱᱟᱹᱯᱤᱛ ᱜᱮ ᱡᱚᱛᱚᱣᱟᱜ ᱠᱟᱹᱢᱤ ᱥᱟᱹᱛ ᱦᱩᱭᱩᱜ-ᱟ ᱦᱮᱸ ᱥᱮ᱾ ᱱᱮᱛᱟᱨ ᱨᱮ ᱫᱚ ᱚᱱᱟ ᱠᱚ ᱵᱟᱠᱚ ᱶᱮ ᱢᱟᱱᱮ ᱵᱟᱠᱚ ᱪᱚᱨᱪᱟ ᱭᱮᱫ ᱠᱷᱟᱛᱤᱨ ᱜᱮ ᱥᱮ ᱮᱸ ᱡᱟᱹᱥᱛᱤ ᱫᱤᱱ ᱦᱚᱸ ᱦᱚᱲ ᱵᱟᱠᱚ ᱛᱟᱦᱮᱸ ᱫᱟᱲᱮᱭᱟᱜ ᱠᱟᱱᱟ ᱚᱠᱚᱭ ᱫᱚ᱾ ᱢᱚᱬᱮ ᱜᱮᱞ ᱵᱚᱪᱷᱚᱨ ᱠᱚ ᱨᱮ ᱜᱮ ᱜᱩᱡᱩᱜ ᱠᱟᱱᱟ ᱠᱚ ᱦᱮᱸᱥᱮ
ᱦᱳᱭ ᱦᱳᱭ
ᱵᱟᱹᱲᱛᱤ ᱫᱚᱢᱮ ᱵᱤᱥᱤ ᱠᱚ ᱤᱭᱩᱥ ᱫᱟ ᱥᱮ ᱮᱠᱷᱚᱱ ᱫᱚ
ᱦᱮᱸ ᱦᱮᱸ ᱦᱮᱸ
ᱦᱩᱸ ᱥᱩᱵ ᱥᱚᱢᱟᱹᱭ ᱡᱟᱦᱟᱸ ᱨᱮ ᱦᱩᱸ ᱡᱟᱦᱟᱸ ᱥᱮᱫ ᱜᱮᱢ ᱪᱟᱞᱟᱜ-ᱟ ᱧᱮᱞᱮᱭᱟ ᱯᱷᱩᱱ ᱮ ᱥᱟᱵ ᱠᱟᱫᱟ ᱯᱷᱩᱱ ᱛᱮ ᱥᱚᱵ ᱥᱚᱢᱚᱭ᱾ ᱯᱷᱩᱱ ᱛᱮ ᱜᱮ ᱧᱮᱞᱮᱭᱟᱢ ᱨᱚᱯᱚᱲ ᱠᱟᱱᱟᱭ ᱚᱱᱠᱟ ᱥᱚ ᱯᱷᱩᱱ ᱨᱮ ᱜᱮᱢ ᱡᱟᱸᱦᱟᱭ ᱜᱮᱢ ᱧᱮᱞᱮᱭᱟ ᱥᱚᱵ ᱥᱚᱢᱟᱹᱭ ᱯᱷᱩᱱ ᱨᱮ ᱜᱮ ᱚᱱᱟ ᱠᱚ ᱵᱤᱥᱤ ᱵᱟᱝ ᱵᱮᱣᱦᱟᱨ ᱠᱟᱛᱮᱫ ᱥᱮᱢ ᱦᱚᱲᱢᱚ ᱪᱤᱠᱟᱛᱮ ᱵᱷᱟᱹᱜᱤ ᱫᱚᱦᱚᱭ ᱦᱳᱭᱳᱜᱼᱟ ᱚᱱᱠᱟᱻ ᱱᱟᱥᱮᱭᱟᱜ ᱠᱚ ᱪᱤᱱᱛᱟᱹ ᱞᱟᱭ ᱠᱷᱟᱱ ᱟᱹᱰᱤ ᱱᱟᱯᱟᱭ ᱠᱚᱜᱼᱟ᱾
ᱦᱮᱸ ᱦᱮᱸ
ᱦᱮᱸ ᱚᱱᱟ ᱠᱚᱫᱚ ᱟᱹᱰᱤ ᱫᱚᱨᱠᱟᱨ ᱜᱮ ᱪᱮᱫᱟᱜ ᱥᱮ ᱦᱚᱲᱢᱚ ᱚᱵᱚᱥ ᱚᱵᱚᱥᱳᱭ ᱵᱷᱟᱜᱤ ᱛᱟᱦᱮᱸ ᱫᱚᱨᱠᱟᱨ ᱦᱮᱸ ᱡᱮᱢᱚᱱ ᱡᱟᱹᱯᱤᱫ ᱦᱚᱸ ᱢᱤᱫ ᱢᱤᱫᱴᱟᱝ ᱡᱤᱱᱤᱥ ᱠᱟᱱᱟ ᱡᱮ ᱡᱟᱹᱯᱤᱫᱽ ᱡᱮ ᱚᱠᱛᱚ ᱠᱚᱢ ᱚᱠᱛᱚ ᱨᱮ ᱡᱟᱹᱯᱤᱫᱽ ᱞᱮᱱᱠᱷᱟᱱ ᱦᱚᱸ ᱵᱟᱭ ᱜᱟᱱᱚᱜᱼᱟ᱾ ᱡᱮ ᱫᱤᱱᱨᱮ ᱥᱟᱛ ᱛᱷᱮᱠᱮ ᱟᱴ ᱜᱷᱚᱱᱴᱟ ᱫᱚ ᱚᱵᱚᱥᱥᱳᱭ ᱡᱟᱹᱯᱤᱫ ᱫᱚᱨᱠᱟᱨ ᱜᱮ ᱦᱮᱸᱥᱮ᱾ ᱤᱱᱟᱹᱠᱷᱟᱱ ᱦᱚᱲᱢᱚ ᱵᱷᱟᱜᱮ ᱛᱟᱦᱮᱸᱱᱟ ᱵᱷᱟᱜᱤ ᱵᱩᱡᱷᱟᱹᱜᱼᱟ ᱥᱮᱛᱟᱜ ᱨᱮ ᱵᱮᱨᱮᱫ ᱠᱟᱛᱮᱫ ᱤᱱᱟᱹᱠᱷᱟᱱ ᱚᱱᱟ ᱠᱟᱹᱢᱤ ᱠᱚᱨᱮ ᱡᱟᱛᱮ ᱤᱪᱪᱷᱟᱹ ᱛᱟᱦᱮᱸᱱᱟ, ᱠᱟᱹᱢᱤ ᱨᱮ ᱡᱟᱦᱟᱸ ᱚᱱᱠᱟ ᱠᱚ ᱠᱟᱹᱢᱤ ᱵᱟᱝ ᱛᱟᱦᱮᱸ ᱥᱟᱱᱟ ᱦᱟᱸ
ᱦᱩᱸ᱾
ᱠᱚᱢ ᱡᱟᱹᱯᱤᱫ ᱞᱮᱱᱠᱷᱟᱱ ᱦᱚᱸ ᱵᱟᱭ ᱜᱟᱱᱚᱜᱼᱟ, ᱢᱟᱱᱮ ᱟᱹᱲᱤᱥ ᱜᱮ ᱵᱩᱡᱷᱟᱹ ᱜᱮᱭᱟ ᱵᱚᱦᱚᱜ ᱠᱚ ᱦᱟᱹᱥᱩᱣᱟ᱾ ᱛᱟᱨᱯᱚᱨᱮ ᱫᱟᱜ ᱦᱚᱸ ᱡᱟᱛᱮ ᱰᱷᱮᱨ ᱰᱷᱮᱨ ᱧᱩ ᱦᱩᱭᱩᱜᱼᱟ᱾
ᱦᱩᱸ ᱟᱹᱰᱤ ᱵᱟᱲᱛᱤ ᱢᱟᱱᱮ ᱦᱚᱲᱢᱚ ᱨᱮᱱᱟᱜ ᱢᱟᱱᱮ, ᱳᱡᱳᱚᱱ ᱦᱤᱥᱟᱹᱵ ᱛᱮ ᱧᱩᱭ ᱦᱩᱭᱩᱜᱼᱟ ᱫᱟ ᱦᱚᱸ ᱦᱚᱲᱢᱚ ᱨᱮᱱᱟᱜ ᱡᱮᱢᱚᱱ ᱢᱤᱫ ᱢᱤᱫ ᱠᱮᱡᱤ ᱦᱩᱭᱩᱜᱼᱟ ᱦᱚᱲᱢᱚ ᱚᱱᱟᱨᱮ ᱚᱱᱟᱨᱮ ᱧᱩᱭ ᱦᱩᱭᱩᱜᱼᱟ ᱵᱟᱨ ᱞᱤᱴᱟᱨ ᱫᱟᱜ ᱛᱚᱵᱮ ᱟᱹᱱᱤᱡ ᱠᱷᱟᱱ ᱟᱨᱦᱚ ᱱᱟᱯᱟᱭ ᱛᱟᱦᱮᱸᱱᱟ ᱦᱚᱲᱢᱚ᱾
ᱟᱨ
ᱚᱱᱠᱟ ᱚᱱᱠᱟ ᱠᱟᱛᱮᱜ ᱫᱟᱜ ᱧᱩᱭᱟᱠᱚ, ᱮᱱᱷᱟᱱ ᱱᱟᱯᱟᱭ ᱛᱟᱦᱮᱸᱱᱟ ᱵᱷᱟᱜᱤ
ᱦᱳᱭ-ᱦᱳᱭ ᱵᱷᱟᱹᱜᱤ ᱛᱟᱦᱮᱸᱱᱟ ᱛᱟᱦᱚᱞᱮ ᱚᱱᱟ ᱠᱚᱫᱚ ᱫᱤᱱᱚᱢ ᱫᱤᱱ ᱜᱮ ᱠᱷᱟᱸᱰᱟᱣ ᱫᱚᱨᱟᱨ ᱚᱵᱚᱥᱥᱚᱭ ᱦᱮᱸ ᱥᱮ᱾
ᱦᱩᱸ-ᱦᱩᱸ ᱚᱱᱟ ᱠᱚ ᱠᱷᱟᱸᱰᱟᱣ ᱠᱟᱛᱮᱜ ᱟᱨᱚ ᱜᱚᱲᱚ ᱚᱲᱟᱜ ᱠᱚᱨᱮᱱᱟ ᱠᱟᱹᱢᱤ ᱠᱚᱦᱚᱸ ᱜᱚᱲᱚ ᱟᱠ ᱠᱚ ᱦᱩᱭᱩᱜᱼᱟ᱾ ᱧᱮᱞ ᱚᱲᱟᱜ ᱠᱚᱨᱮᱱᱟ ᱠᱟᱹᱢᱤ ᱜᱚᱲᱚ ᱠᱚ ᱦᱳᱭᱳᱜᱼᱟ᱾
ᱦᱚᱭᱻᱦᱚᱭᱻ ᱦᱚᱭᱻ ᱡᱚᱛᱚ ᱦᱚᱲᱜᱮ ᱠᱟᱹᱢᱤ ᱵᱟᱝ ᱵᱟᱠᱷᱟᱱ ᱫᱚ ᱮᱱᱛᱮ ᱪᱮᱫ ᱦᱚᱸ ᱵᱟᱭ ᱦᱩᱭᱩᱜ ᱟᱥᱮ, ᱡᱚᱛᱚ ᱦᱚᱲᱜᱮ ᱠᱟᱹᱢᱤ ᱫᱚ ᱜᱚᱲᱚ ᱫᱚ
ᱦᱩ, ᱢᱟᱱᱮ ᱥᱢᱚᱭ ᱨᱮ ᱢᱟᱱᱮ ᱥᱢᱚᱭ ᱨᱮ ᱡᱚᱛᱚ ᱜᱮ ᱢᱟᱱᱮ ᱠᱟᱹᱢᱤ ᱦᱳᱭᱳᱜᱼᱟ᱾ ᱡᱚᱛᱚ ᱜᱮ ᱥᱚᱢᱚᱭ ᱥᱟᱶᱛᱮ ᱡᱩᱫᱤᱢ ᱠᱟᱹᱢᱤ ᱞᱮᱟᱭ ᱠᱷᱟᱱ ᱜᱮ ᱟᱵᱚ ᱡᱚᱛᱚ ᱵᱚᱱ ᱤᱭᱟᱹ ᱫᱟᱲᱮᱭᱟᱜᱼᱟ ᱢᱤᱫ ᱥᱟᱶᱛᱮᱮ ᱚᱱᱠᱟ ᱵᱚᱱ ᱞᱟᱦᱟ ᱫᱟᱲᱮᱭᱟᱜᱼᱟ ᱥᱮ ᱪᱮᱫ ᱠᱷᱟᱱ ᱡᱚᱛᱚ ᱠᱤᱪᱷᱩ ᱨᱮ ᱟᱵᱚ ᱵᱟᱵᱚᱱ ᱛᱟᱭᱚᱢ ᱫᱟᱲᱮᱭᱟᱜᱼᱟ᱾ ᱡᱚᱛᱚ ᱜᱮᱵᱚᱱ ᱞᱟᱦᱟ ᱫᱟᱲᱮᱭᱟᱜᱼᱟ ᱮᱱᱰᱮ ᱠᱷᱟᱱ᱾
ᱞᱟᱦᱟ ᱫᱟᱲᱮᱭᱟ ᱦᱳᱭ, ᱦᱳᱭ᱾ ᱡᱚᱛᱚᱣᱟᱜ ᱠᱟᱹᱢᱤ ᱨᱮᱜᱮ ᱥᱮᱞᱮᱫ ᱛᱟᱦᱮᱸ ᱦᱩᱭᱩᱜ ᱛᱟᱵᱚᱱᱟ ᱦᱚᱲᱢᱚ ᱤᱫᱤ ᱠᱟᱛᱮᱫ᱾ ᱡᱮᱢᱚᱱ ᱢᱤᱫᱴᱮᱱ ᱠᱟᱛᱷᱟ ᱞᱟᱹᱭ ᱞᱮᱠᱷᱟᱱ ᱪᱟᱥ ᱵᱟᱥ ᱦᱚᱸ ᱢᱤᱫᱴᱟᱝ ᱦᱚᱲᱢᱚ ᱥᱟᱞᱟᱜ ᱠᱟᱹᱢᱤᱭᱟᱭ᱾
ᱦᱩ,
ᱦᱮᱸᱥᱮ ᱡᱮᱢᱚᱱ ᱪᱟᱥᱵᱟᱥ ᱨᱮ ᱡᱮᱢᱚᱱ ᱦᱳᱲᱳ ᱠᱚᱵᱚᱱ ᱦᱳᱲᱳ ᱤᱨ ᱢᱟᱲᱟᱝ ᱨᱮ ᱡᱟᱦᱟᱸ ᱵᱷᱤᱛᱟᱹ ᱠᱚ ᱢᱟᱜ ᱦᱳᱭᱳᱜᱼᱟ ᱚᱱᱟ ᱫᱚ ᱦᱚᱲᱢᱚ ᱤᱫᱤ ᱠᱟᱛᱮᱜ ᱜᱮᱛᱚ ᱡᱮ ᱦᱚᱲᱢᱚᱭ ᱵᱚᱱ ᱪᱷᱩᱴᱟᱹᱣ ᱦᱚᱪᱚᱭᱮ ᱠᱟᱱᱟ᱾
ᱦᱳᱭ, ᱢᱟᱱᱮ ᱡᱚᱛᱚ ᱢᱟᱱᱮ ᱡᱟᱦᱟᱸ ᱛᱤᱱᱟᱹᱜ ᱵᱚᱱ ᱠᱟᱹᱢᱤᱭ ᱨᱮᱦᱚᱸ ᱠᱤᱱᱛᱩ ᱡᱚᱢ ᱫᱚ ᱡᱚᱢ ᱫᱚ ᱥᱚᱵ ᱥᱚᱢᱟᱹᱭ ᱢᱟᱱᱮ ᱥᱚᱢᱚᱭ ᱨᱮᱜᱮ ᱡᱚᱢ ᱦᱳᱭᱳᱜ ᱛᱟᱵᱚᱱᱟ ᱮᱴᱟᱜ ᱠᱤᱪᱷᱩ ᱩᱱᱟᱹᱜ ᱵᱟᱵᱚᱱ ᱥᱚᱢᱚᱭ ᱨᱮᱦᱚᱸ ᱡᱚᱢ ᱫᱚ ᱥᱚᱵ ᱥᱚᱢᱚᱭ ᱥᱚᱢᱚᱭ ᱨᱮᱜᱮ ᱡᱚᱢ ᱦᱳᱭᱳᱜ ᱛᱟᱵᱚᱱᱟ ᱟᱨ ᱡᱚᱢ ᱟᱨ ᱚᱱᱟ ᱡᱚᱢ ᱠᱟᱛᱮᱫ ᱟᱵᱚ ᱚᱱᱠᱟ ᱵᱟᱫ ᱠᱟᱛᱮ ᱟᱵ ᱥᱟᱱᱟᱢᱟᱜ ᱜᱮᱵᱚᱱ ᱠᱟᱹᱢᱤ ᱭᱟᱵᱚᱱ᱾